ᱦᱟᱸ ᱜᱚᱝᱠᱮ ᱡᱚᱦᱟᱨ ᱡᱚᱦᱟᱨ,
ᱦᱮᱞᱳ ᱟᱲᱟᱝ ᱟᱸᱡᱚᱢᱚᱜ ᱠᱟᱱᱟ?
ᱦᱩᱸ ᱦᱳᱭ ᱟᱸᱡᱚᱢᱚᱜ ᱠᱟᱱ ᱜᱮᱭᱟ
ᱦᱳᱭ ᱥᱤᱛᱟᱜ ᱡᱚᱦᱟᱨ᱾ ᱦᱳᱭ
ᱦᱳᱭ ᱦᱚᱸ ᱥᱤᱛᱟᱜ ᱡᱚᱦᱟᱨ ᱛᱟᱦᱚᱞᱮ ᱜᱚᱝᱠᱮ ᱫᱟᱹᱛᱟᱹᱱᱤ ᱦᱩᱛᱩᱢ ᱠᱚᱫᱚ ᱦᱩᱭ ᱵᱟᱲᱟᱭᱮᱱᱟ ᱥᱮ ᱟᱣᱨᱤᱜᱼᱟ?
ᱟᱣᱨᱤᱜᱼᱟ ᱮᱱᱟᱱ, ᱪᱟᱨᱴᱟ ᱯᱚᱭ ᱪᱟᱨᱴᱟ ᱨᱤᱞᱤᱧ ᱦᱮᱡ ᱠᱟᱱᱟ ᱱᱚᱛᱮ ᱴᱟᱺᱰᱤ ᱥᱮᱜ ᱟᱫᱚ ᱱᱚᱛᱮ ᱟᱫᱚ ᱫᱟᱹᱲ ᱵᱟᱲᱟ ᱠᱚ ᱦᱩᱭᱩᱜ ᱠᱟᱱᱟ ᱛᱷᱚᱲᱟ ᱨᱟᱱᱤᱝ ᱵᱟᱲᱟ ᱠᱚ, ᱯᱮᱠᱴᱤᱥ ᱵᱟᱲᱟᱠᱚ,
ᱟᱪᱪᱷᱟ ᱟᱪᱪᱷᱟ ᱾
ᱢᱮᱱᱟᱜ ᱦᱩᱭᱩᱜᱼᱟ ᱾ ᱦᱳᱭ ᱮᱠᱥᱮᱥᱮ ᱵᱟᱞᱟ ᱦᱩᱭᱩᱜ ᱱᱟ, ᱟᱣᱨᱤ ᱜᱮᱜ ᱢᱮᱱᱟᱜ ᱛᱟᱞᱮ ᱟᱫᱚ, ᱱᱚᱛᱮ ᱠᱷᱚᱡ ᱪᱟᱞᱟᱜ ᱯᱚᱨᱮ ᱦᱟᱸᱜ ᱟᱫᱚ ᱱᱟᱜ ᱫᱟᱹᱛᱟᱹᱱᱤ ᱠᱚᱦᱚ ᱦᱩᱭᱩᱜᱼᱟ ᱦᱟᱸᱜ,
ᱟᱹ ᱟᱵᱮᱱ ᱜᱮ ᱫᱟᱹᱛᱟᱹᱱᱤ ᱵᱟᱲᱟ ᱠᱚ ᱦᱩᱭᱱᱟ ᱥᱮ ᱵᱟ
ᱟᱹᱞᱤᱧ ᱦᱚᱸ ᱫᱟᱹᱛᱟᱹᱱᱤ ᱵᱟᱲᱟ ᱮᱠᱷᱚᱱ ᱦᱚᱸ ᱦᱩᱭᱩᱜ ᱠᱟᱱᱟ ᱟᱨ ᱢᱟᱴᱷ ᱥᱮᱜ ᱦᱚᱸ ᱛᱮᱦᱮᱧ ᱫᱚ ᱵᱟᱝᱞᱤᱧ ᱪᱟᱞᱟᱣ ᱠᱟᱱᱟ ᱟᱹᱞᱤᱧ ᱦᱚᱸ ᱛᱮᱦᱮᱧ ᱫᱚ ᱢᱟᱱᱮ ᱤᱭᱟᱹ ᱥᱚᱱᱤᱵᱟᱨ ᱥᱮ ᱛᱮᱦᱮᱱ ᱫᱚ ᱱᱟᱜ ᱵᱚᱱᱫᱚ ᱜᱮᱛᱟᱞᱮᱭᱟ
ᱟᱪᱪᱷᱟ ᱟᱪᱪᱷᱟ
ᱦᱮᱸ ᱫᱟᱹᱛᱟᱹᱱᱤ ᱦᱩᱭᱩᱜ ᱠᱟᱱᱟ ᱟᱨᱚ ᱜᱟᱰᱟ ᱥᱮᱜ ᱨᱮᱜᱮ ᱦᱮᱡ ᱦᱩᱭ ᱠᱟᱱᱟ ᱟᱨ ᱪᱮᱫ
ᱚ ᱟᱨ ᱛᱚᱵᱮ ᱤᱭᱟᱹ ᱠᱚᱫᱚ ᱪᱟᱥᱵᱟᱥ ᱫᱚ ᱛᱤᱱᱟᱹᱜ ᱦᱚᱨ ᱨᱮ ᱛᱤᱱᱟᱹᱜ ᱡᱷᱟᱹᱞ
ᱪᱟᱥᱵᱟᱥ ᱫᱚ ᱱᱚᱜᱼᱚᱭ ᱜᱚᱝᱠᱮ ᱛᱚᱞᱟ ᱠᱚᱫᱚ ᱮᱨ ᱵᱟᱲᱟ ᱦᱩᱭ ᱠᱟᱱᱟ ᱵᱟᱹᱭᱦᱟᱹᱲ ᱠᱚ ᱞᱟᱹᱜᱤᱫ ᱛᱮᱫᱚ ᱟᱫᱚ ᱫᱟᱜ ᱦᱚᱸ ᱚᱱᱠᱟ ᱢᱚ ᱫᱚ ᱢᱟ ᱵᱟᱭ ᱫᱟᱜ ᱮᱫ ᱛᱟᱞᱮᱭᱟ ᱱᱚᱣᱟ ᱴᱚᱴᱷᱟ ᱥᱮᱱ ᱫᱚ ᱱᱚᱜᱼᱚᱭ ᱢᱟᱥᱮ ᱫᱮᱨᱤ ᱧᱚᱜ ᱜᱮᱭᱟ ᱡᱟ ᱵᱩᱡᱷᱟᱹᱜ ᱠᱟᱱᱟ ᱟᱨ ᱪᱮᱜ
ᱫᱮᱨᱤ ᱧᱚᱜ ᱜᱮ, ᱟᱞᱮ ᱦᱚᱸ ᱱᱚᱜᱼᱚᱭ ᱢᱚᱬᱮ ᱦᱩᱭᱩᱜᱼᱟ ᱟᱞᱮ ᱦᱚᱸ ᱱᱚᱜᱚᱭ ᱢᱚᱬᱮ ᱫᱤᱱ ᱠᱷᱚᱡ ᱮᱠᱫᱚᱢ ᱢᱚᱬᱮ ᱫᱤᱱ ᱞᱟᱦᱟ ᱫᱚ ᱴᱷᱤᱠᱜᱮ ᱫᱟᱜ ᱠᱮᱫᱟ ᱵᱟᱨᱯᱮ ᱫᱤᱱ ᱡᱟᱹᱯᱩᱜ ᱞᱮᱠᱟ ᱟᱨ ᱱᱤᱛᱚᱜ ᱯᱩᱱ ᱢᱚᱬᱮ ᱫᱤᱱ ᱠᱷᱚᱡ ᱫᱚ ᱮᱠᱫᱚᱢ ᱜᱮᱥ ᱠᱟᱱᱟ ᱫᱚ ᱟᱹᱰᱤ ᱡᱳᱨ ᱜᱮᱥ ᱠᱟᱱᱟ ᱚᱱᱟ ᱜᱮ ᱜᱮᱥ ᱠᱷᱟᱹᱛᱤᱨ ᱛᱮ ᱮᱠᱫᱚᱢ ᱵᱩᱡᱷᱟᱹᱜ ᱠᱟᱱᱟ ᱟᱨ ᱱᱤᱛᱚᱝ ᱫᱟᱜ ᱢᱟᱱᱮ ᱚᱱᱟ ᱫᱟᱜ ᱡᱟᱹᱲᱤ ᱵᱚᱱ ᱠᱷᱟᱡ ᱜᱮ ᱚᱱᱟᱜᱮ ᱠᱚᱭᱚᱜ ᱦᱚᱨ ᱨᱮ ᱢᱮᱱᱟᱜ ᱞᱮᱭᱟ ᱫᱟᱜ ᱞᱮᱠᱷᱟᱡ ᱜᱮ ᱚᱱᱟ ᱪᱟᱥ ᱠᱟᱹᱢᱤ ᱠᱚ ᱮᱦᱚᱛᱚᱵᱚᱜᱼᱟ ᱞᱚᱥᱚᱫ ᱠᱚ ᱦᱩᱭᱩᱜᱼᱟ
ᱚ
ᱱᱤᱛ ᱫᱚ ᱚᱱᱟᱜᱮ ᱛᱟᱹᱝᱜᱤ ᱦᱳᱭ ᱠᱟᱱᱟ
ᱦᱳᱭ ᱦᱳᱭ ᱮᱠᱫᱚᱢ ᱮᱠᱫᱚᱢ
ᱦᱳᱭ, ᱦᱳᱭ
ᱟᱞᱮ ᱦᱚᱸ ᱱᱚᱜᱼᱚ ᱱᱚᱣᱟ ᱡᱟᱦᱟᱸ ᱵᱟᱹᱭᱦᱟᱹᱲ ᱠᱚᱫᱚ ᱯᱩᱨᱟᱹ ᱥᱤ ᱫᱚᱞᱮ ᱥᱤ ᱵᱟᱲᱟᱭᱮᱫ ᱜᱮᱭᱟ ᱢᱟᱱᱮ ᱫᱟᱜ ᱨᱮᱱᱟᱜ ᱛᱟᱺᱜᱤ ᱨᱮᱜᱮ ᱢᱮᱱᱟᱜ ᱞᱮᱭᱟ ᱟᱨ ᱡᱟᱦᱟᱸ ᱦᱚᱞᱟ ᱢᱟᱫᱷᱮᱨ ᱦᱚᱸ ᱢᱚᱴᱟᱢᱩᱴᱤ ᱨᱤᱢᱤᱞ ᱨᱤᱢᱤᱞ ᱧᱮᱞ ᱜᱚᱫᱱᱟ ᱟᱨ ᱫᱟᱜ ᱫᱚ ᱚᱱᱠᱟ ᱫᱚ ᱱᱟᱦᱟᱜ ᱵᱟᱝ ᱦᱮᱡ ᱟᱠᱟᱱᱟ ᱟᱨ ᱥᱩᱫᱷᱩ ᱩᱫᱽᱜᱟᱹᱨ ᱛᱮᱫ ᱟᱹᱰᱤ ᱡᱟᱹᱥᱛᱤ ᱩᱫᱽᱜᱟᱹᱨ ᱮᱫᱟ ᱛᱚ ᱟᱨ ᱜᱷᱩᱞ ᱜᱷᱩᱞ ᱵᱩᱡᱩᱜ ᱠᱟᱱᱟ ᱦᱮᱸ ᱚᱱᱮ ᱚᱱᱠᱟ
ᱱᱮᱥ ᱢᱟ ᱚᱱᱠᱟ ᱚᱱᱮ ᱵᱟᱲᱟᱭᱚᱜ ᱠᱟᱱᱟ ᱚᱱᱮ ᱱᱤᱭᱩᱥ ᱠᱚᱨᱮ ᱧᱮᱞᱚᱜ ᱞᱟᱹᱜᱤᱛᱚᱜ ᱠᱟᱱᱟ ᱠᱮ ᱢᱮᱱ ᱫᱚᱠᱚ ᱠᱮ ᱱᱮᱥ ᱫᱚ ᱚᱱᱠᱟ ᱞᱮᱠᱟ ᱫᱚ ᱡᱳᱨ ᱞᱮᱠᱟ ᱫᱚ ᱵᱟᱭ ᱫᱟᱜᱟ ᱥᱮ ᱪᱮᱫ ᱥᱮᱛᱚᱝ ᱥᱤᱛᱩᱝᱠᱚᱜᱮ ᱢᱮᱱᱟᱜᱼᱟ᱾ ᱯᱳᱭᱞᱳ ᱡᱟᱦᱟᱸ ᱞᱟᱦᱟᱭ ᱫᱟᱜ ᱵᱟᱲᱟᱭᱮᱫ ᱛᱟᱦᱮᱱ ᱵᱚᱞᱮ ᱥᱮᱨᱚᱠᱚᱢ ᱫᱚ ᱱᱮᱥ ᱦᱚᱸ ᱫᱟᱜ ᱫᱚ ᱵᱟᱹᱱᱩᱜ ᱟᱠᱟᱫᱟ ᱚᱱᱠᱟ‌ ᱧᱮᱞᱚᱜ ᱠᱟᱱᱟ ᱞᱟᱹᱭᱫᱟᱠᱚ
ᱦᱳᱭ ᱜᱚᱝᱠᱮ ᱱᱤᱭᱩᱡᱽ ᱠᱚᱨᱮ ᱢᱟᱠᱚ ᱞᱟᱹᱭᱮᱫ ᱜᱮᱭᱟ ᱢᱮᱱ ᱠᱷᱟᱱ ᱟᱵᱚ ᱢᱟ ᱪᱟᱹᱥᱤ ᱦᱚᱯᱚᱱ ᱥᱮ ᱟᱫᱚ ᱪᱟᱥ ᱠᱟᱹᱢᱤ ᱫᱚ ᱡᱟᱦᱟᱸ ᱟᱵᱚᱣᱟᱜ ᱠᱟᱹᱢᱤ ᱫᱚᱵᱚᱱ ᱞᱟᱦᱟ ᱤᱫᱤᱭ ᱜᱮᱭᱟ ᱱᱟᱦᱟᱜ ᱡᱟᱦᱟᱸ ᱠᱟᱹᱢᱤ ᱦᱚᱨᱟ ᱠᱟᱱ ᱛᱟᱵᱚᱱᱟ ᱚᱱᱟ ᱫᱚ ᱦᱟᱱᱟᱜ᱾ ᱛᱟᱨᱯᱚᱨᱮ ᱫᱟᱜ ᱫᱚᱢ ᱟᱥᱟ ᱨᱮᱢᱟᱵᱚᱱ ᱛᱟᱦᱮᱱ ᱠᱟᱱ ᱜᱮᱭᱟ ᱛᱚ ᱵᱟᱭ ᱫᱟᱜ ᱞᱮᱠᱟᱱᱡ ᱫᱚ ᱪᱤᱠᱟᱹ ᱪᱤᱠᱟ. ᱭᱟ ᱵᱮᱱ
ᱟᱫᱚ ᱚᱱᱟ ᱤᱭᱟᱹ ᱠᱚᱜᱮ ᱚᱱᱟ ᱢᱟᱱᱮ ᱫᱟᱜ ᱥᱮᱨᱢᱟ ᱛᱟᱦᱮᱸ ᱠᱟᱱᱟ ᱫᱟᱜ ᱨᱮᱱᱟᱜ ᱢᱟᱱᱮ ᱥᱤᱭᱟᱹᱛ ᱠᱚ ᱨᱮᱱᱟᱜ ᱪᱮᱫ ᱛᱮ
ᱦᱳᱭ
ᱤᱭᱟᱹ ᱦᱩᱭᱩᱜ ᱠᱟᱱᱟ ᱢᱮᱱᱟᱜ ᱟᱥᱮ ᱵᱟᱝ ᱤᱭᱟᱹ ᱠᱚ ᱯᱩᱠᱷᱨᱤ ᱠᱚ ᱥᱮ ᱜᱟᱰᱟ ᱠᱚ
ᱟᱪᱪᱷᱟ ᱟᱪᱪᱷᱟ ᱟᱪᱪᱷᱟ ᱦᱳᱭ
ᱦᱳᱭ
ᱟᱞᱮ ᱱᱚᱛᱮ ᱫᱚ ᱜᱚᱝᱠᱮ ᱯᱩᱠᱷᱨᱤ ᱠᱚᱫᱚ ᱢᱮᱱᱟᱜ ᱟᱠᱟᱫ ᱜᱮᱭᱟ ᱳᱭ ᱵᱟᱹᱭᱦᱟᱹᱲ ᱪᱮᱛᱟᱱ ᱫᱷᱟᱨᱮ ᱞᱟᱹᱴᱩ ᱧᱚᱜ ᱢᱤᱫᱴᱟᱝ ᱵᱟᱸᱱᱫᱷ ᱢᱮᱱᱟᱜᱼᱟ ᱟᱨ ᱱᱚᱣᱟ ᱞᱟᱛᱟᱨ ᱫᱷᱟᱨᱮ ᱛᱮᱫᱚ ᱡᱤᱞᱤᱧ ᱥᱟᱹᱦᱤᱡ ᱜᱟᱰᱟ ᱥᱮᱸ ᱱᱟᱹᱭ ᱚᱱᱠᱟᱛᱮ ᱢᱮᱱᱟᱜᱼᱟ ᱟᱫᱚ ᱚᱱᱠᱟ ᱢᱮᱱᱞᱠᱷᱟᱱ ᱮᱱᱠᱷᱟᱱ ᱫᱚ ᱫᱟᱜ ᱠᱚᱫᱚ ᱚᱱᱟ ᱢᱮᱥᱤᱱ ᱠᱚᱛᱮ ᱜᱮ ᱨᱟᱠᱟᱵ ᱵᱟᱲᱟ ᱜᱟᱱᱚᱜᱼᱟ ᱟᱨ ᱪᱮᱫ᱾
ᱦᱳᱭ ᱦᱳᱭ
ᱚᱱᱠᱟ ᱦᱮᱸ ᱠᱟᱴᱟᱝ ᱫᱟᱜ ᱫᱚ ᱱᱟᱜ ᱵᱟᱝ ᱪᱟᱞᱟᱜᱼᱟ ᱠᱷᱮᱛ ᱠᱚ ᱥᱮᱡ ᱫᱚ
ᱦᱳᱭ ᱟᱫᱷᱟ ᱢᱮᱱᱟᱜᱼᱟ ᱱᱚᱛᱮ ᱦᱚᱸ ᱚᱱᱠᱟ ᱞᱮᱠᱟ ᱜᱮ ᱟᱫᱚ ᱮᱸ ᱫᱟᱜ ᱠᱚᱫᱚ ᱛᱟᱦᱮᱱ ᱜᱮᱭᱟ ᱟᱫᱚ ᱠᱚ ᱤᱭᱟᱹ ᱵᱟᱲᱟᱟᱣ ᱠᱟᱜᱼᱟ ᱛᱷᱚᱲᱟ ᱚᱱᱟ ᱯᱳᱞ ᱠᱚᱠᱚ ᱛᱚᱞ ᱵᱟᱲᱟ ᱟᱠᱟᱫ ᱠᱟᱛᱮ ᱟᱫᱚ ᱚᱸᱰᱮ ᱜᱮ ᱫᱟᱜ ᱠᱚᱫᱚ᱾ ᱡᱮᱱ ᱠᱟᱱᱟ ᱟᱨ ᱚᱱᱟ ᱫᱷᱟᱨᱮ ᱯᱟᱥᱮ ᱨᱮᱫᱚ ᱢᱟᱱᱮ ᱚᱱᱟ ᱛᱮᱜᱮ ᱥᱤᱭᱟ ᱛᱩᱠᱞᱟᱹᱜ ᱠᱟᱱᱟ ᱚᱱᱟ ᱠᱚᱫᱚ ᱚᱱᱟ ᱟᱥᱮ ᱯᱟᱥᱮ ᱡᱟᱦᱟᱸᱭ ᱠᱷᱮᱛ ᱠᱚ ᱢᱮᱱᱟᱜᱼᱟ ᱵᱚᱞᱮ ᱚᱱᱟ ᱛᱮᱜᱮ ᱦᱩᱭᱩᱜᱼᱟ ᱦᱳᱭ ᱟᱫᱚ ᱟᱵᱚ ᱫᱚ ᱱᱚᱝᱠᱟ ᱪᱟᱥᱟ ᱦᱚᱲ ᱛᱚ ᱟᱫᱚ ᱪᱟᱥᱟ ᱦᱚᱯᱚᱱ ᱛᱚ ᱥᱩᱨ ᱯᱩᱭᱞᱩ ᱠᱷᱚᱡ ᱜᱮ ᱟᱵᱚ ᱱᱤᱭᱟᱹ ᱫᱚ ᱠᱷᱮᱛᱤ ᱵᱟᱲᱤ ᱨᱮᱜᱮ ᱟᱵᱚ ᱫᱚ ᱠᱟᱱ ᱛᱟᱵᱚᱱ ᱛᱮ ᱟᱫᱚ ᱟᱫᱚ ᱫᱟᱜ ᱵᱟᱝ ᱦᱤᱡᱩᱜ ᱠᱷᱟᱱ ᱛᱮᱫᱚ ᱚᱱᱟ ᱠᱚᱛᱮ ᱵᱚᱱ ᱥᱤᱭᱟᱹᱛ ᱥᱮ ᱤᱭᱟᱹᱛᱮᱫ ᱵᱚᱱ ᱠᱟᱹᱢᱤ ᱦᱚᱨᱟ ᱵᱚᱱ ᱞᱟᱦᱟᱭ ᱛᱟᱵᱚᱱᱟ ᱚᱱᱟ ᱛᱮᱜᱮ
ᱦᱳᱭ ᱮᱠᱫᱚᱢ ᱟᱫᱚ ᱜᱚᱝᱠᱮ ᱟᱯᱮᱫ ᱫᱚ ᱦᱩᱲᱩ ᱯᱚᱜᱮ ᱥᱩᱢᱩᱝ ᱯᱮ ᱪᱟᱥᱟ ᱥᱮ ᱟᱨᱦᱚᱸ ᱟᱭᱢᱟ ᱮᱢᱟᱱ ᱮᱢᱟᱱ? ᱡᱤᱱᱤᱥ ᱠᱚᱯᱮ ᱪᱟᱥᱟ ᱟᱨ ᱪᱮᱫ
ᱦᱮᱸ ᱦᱩᱲᱩ ᱮᱢᱟᱱ ᱜᱮ ᱱᱤᱛ ᱫᱚ ᱪᱟᱞᱟᱜ ᱟᱫᱚ ᱚᱱᱟ ᱵᱟᱲᱜᱮ ᱠᱚ ᱢᱮᱱᱟᱜᱼᱟ ᱢᱟᱱᱮ ᱵᱟᱲᱜᱮ ᱮᱢᱟᱱ ᱠᱚᱨᱮ ᱫᱚ ᱚᱱᱟ ᱠᱚᱨᱮ ᱫᱚ ᱥᱚᱵᱡᱤ ᱯᱚᱵᱡᱤ ᱠᱚ ᱨᱚᱦᱚᱭ ᱦᱩᱭᱩᱜ ᱠᱟᱱᱟ ᱚᱱᱟ ᱠᱚ ᱡᱚᱱᱰᱨᱟ ᱠᱚᱥᱮ ᱵᱟᱡᱽᱨᱟ ᱠᱚ ᱚᱱᱟ ᱠᱚᱜᱮ ᱮᱨ ᱦᱩᱭ ᱵᱟᱲᱟᱣ ᱠᱟᱱᱟ ᱚᱱᱟ ᱠᱚ ᱥᱟᱶ ᱥᱟᱶᱛᱮ ᱟᱨᱫᱚ ᱤᱭᱟᱹ ᱠᱚ ᱦᱟᱸᱜ ᱪᱮᱫ ᱠᱚ ᱢᱮᱛᱟᱜᱼᱟ ᱚᱱᱟ ᱢᱮ ᱚᱱᱟ ᱤᱭᱟᱹ ᱨᱟᱦᱤᱲ ᱠᱚ,
ᱟᱪᱪᱷᱟ ᱟᱪᱪᱷᱟ᱾
ᱦᱳᱭ ᱦᱳᱭ, ᱚᱱᱟ ᱠᱚ ᱮᱨ ᱵᱟᱰᱟ ᱦᱳᱭ ᱠᱟᱱᱟ᱾
ᱟᱞᱮ ᱦᱚᱸ ᱜᱚᱝᱠᱮ ᱱᱤᱛᱚᱜ ᱫᱚ ᱟᱸᱦ, ᱦᱩᱲᱩ ᱵᱟᱫ ᱠᱟᱛᱮᱫ ᱫᱚ ᱱᱚᱜ ᱱᱚᱣᱟ ᱡᱟᱦᱟᱸ ᱜᱟᱰᱟ ᱥᱮ ᱱᱟᱹᱭ ᱫᱷᱟᱨᱮ ᱨᱮᱱᱟᱜ ᱡᱟᱦᱟᱸ ᱛᱤᱱᱟᱹᱜ ᱠᱷᱮᱛ ᱠᱚ ᱢᱮᱱᱟᱜᱼᱟ, ᱱᱚᱣᱟ ᱠᱚᱨᱮ ᱫᱚ ᱟᱞᱮ ᱫᱚ ᱱᱟᱦᱟᱜ ᱱᱚᱜ ᱱᱚᱣᱟ ᱵᱷᱤᱱᱰᱤ ᱮᱭᱷ, ᱟᱲᱟᱜ ᱥᱟᱠᱟᱢ ᱡᱟᱦᱟᱸ ᱜᱟᱸ ᱫᱷᱟᱹᱨᱤ ᱟᱲᱟᱜ ᱯᱩᱨᱟᱹ ᱟᱲᱟᱜ ᱱᱚᱜᱼᱚ ᱱᱚᱣᱟ ᱠᱚᱞᱮ ᱪᱟᱥ ᱟᱠᱟᱫᱟ ᱱᱤᱛᱳᱜ ᱫᱚ᱾ ᱟᱨ ᱱᱟᱦᱟᱜ ᱟᱫᱚ ᱟᱨ ᱠᱤᱪᱷᱩ ᱫᱤᱱ ᱯᱚᱨ ᱫᱚ ᱱᱟ ᱢᱟᱹᱨᱤᱪ ᱦᱚᱸ ᱪᱟᱨᱟ ᱢᱟᱹᱨᱤᱪ ᱪᱟᱨᱟ ᱦᱚᱸ ᱫᱟᱨᱮ ᱜᱚᱫ ᱟᱠᱟᱱᱟ ᱟᱫᱚ ᱚᱱᱟ ᱦᱚᱸᱱᱟᱜ ᱨᱚᱦᱚᱭ ᱦᱩᱭᱩᱜᱼᱟ, ᱩ ᱛᱷᱟᱞᱮ ᱜᱚᱝᱠᱮ ᱟᱯᱮ ᱪᱮᱫ ᱚᱱᱟ ᱫᱚ ᱢᱟᱹᱨᱤᱪ ᱠᱚᱫᱚ, ᱦᱮᱸ ᱞᱟᱹᱭ ᱵᱤᱱ᱾
ᱦᱮᱸ ᱪᱮᱫ ᱵᱮᱱ ᱨᱚᱲ ᱠᱮᱫᱟ ᱢᱟᱹᱨᱤᱪ ᱠᱩ?
ᱚ ᱢᱮᱱᱫᱟᱞᱤᱧ ᱟᱯᱮ ᱚᱱᱟ ᱠᱚ ᱴᱚᱴᱷᱟ ᱨᱮᱫᱚ ᱢᱟᱹᱨᱤᱪ ᱠᱚᱫᱚ ᱯᱮ ᱨᱚᱦᱚᱭ ᱜᱮᱭᱟ ᱥᱮ ᱚᱱᱟ ᱠᱚᱫᱚ ᱤᱭᱟᱹ ᱵᱟᱡᱟᱨ ᱠᱷᱚᱡ ᱯᱮ ᱠᱤᱨᱤᱧ ᱟᱹᱜᱩᱭᱟ?
ᱢᱟᱹᱨᱤᱪ ᱠᱚᱫᱚ ᱨᱚᱦᱚᱭ ᱜᱮ ᱱᱚᱱᱛᱮ ᱫᱚ, ᱢᱟᱱᱮ ᱢᱟᱹᱨᱤᱪ ᱠᱚ ᱨᱚᱦᱚᱭ ᱜᱮᱭᱟ ᱟᱫᱚ ᱱᱚᱛᱮ ᱯᱟᱥᱮ ᱨᱮᱜᱮ ᱢᱮᱱᱟᱜᱼᱟ᱾ ᱢᱟᱱᱮ ᱢᱤᱫᱴᱮᱡ, ᱦᱚᱲ ᱯᱮᱭᱟ ᱯᱮᱭᱟ ᱢᱤᱞᱟᱹᱣ ᱠᱟᱛᱮᱜ ᱢᱮᱱᱟᱜ ᱠᱚᱣᱟ ᱯᱩᱱ, ᱢᱚᱬᱮ ᱦᱚᱲ᱾ ᱚ ᱢᱟᱱᱮ ᱞᱟᱹᱴᱩ ᱢᱟᱨᱟᱝ ᱡᱟᱭᱜᱟ ᱢᱮᱱᱟᱜ ᱛᱟᱠᱚᱣᱟ ᱴᱟᱺᱰᱤ, ᱴᱟᱺᱰᱤ ᱞᱮᱠᱟᱜᱮ ᱚᱱᱟ ᱰᱷᱚ ᱟᱨ ᱚᱱᱟ ᱚᱱᱟ ᱜᱟᱰᱟ ᱫᱷᱟᱨᱮ ᱨᱮ ᱢᱮᱱᱟᱜᱼᱟ ᱟᱫᱚ ᱟᱹᱰᱤ ᱵᱮᱥ ᱚᱸᱰᱮ ᱮᱠᱫᱚᱢ ᱢᱟᱨᱟᱝ ᱛᱮ ᱫᱚᱢ ᱟᱹᱰᱤ ᱢᱟᱨᱟᱝ ᱴᱟᱺᱰᱤ ᱛᱮ ᱢᱮᱱᱟᱜᱼᱟ ᱮᱠᱫᱚᱢ ᱠᱷᱟᱹᱞᱤ ᱚᱸᱰᱮ ᱫᱚ ᱟᱫᱚ, ᱤᱭᱟᱹ ᱨᱮᱱᱟᱜ ᱚᱱᱟᱜᱮ ᱦᱩᱭᱩᱜᱼᱟ ᱢᱟᱨᱤᱪ ᱨᱮᱱᱟᱜ, ᱤᱭᱟᱹ ᱜᱮᱠᱚ, ᱪᱟᱥᱟᱭᱟ ᱵᱚᱞᱮ ᱩᱱᱠᱩ ᱫᱚ, ᱵᱟ ᱢᱟᱱᱮ ᱚᱱᱟ ᱫᱚ ᱢᱟᱹᱨᱤᱪ ᱩᱱᱠᱩ ᱫᱚ ᱠᱚ ᱞᱟᱜᱟᱣ ᱛᱮᱠᱚ ᱛᱟᱦᱮᱸᱱᱟ ᱟᱨ ᱚᱱᱟ ᱢᱟᱹᱨᱤᱪ ᱫᱚ ᱚᱝᱠᱟᱱᱟᱜ ᱡᱤᱱᱤᱥ ᱠᱟᱱᱟ ᱠᱤ ᱟᱵᱚ ᱫᱚ ᱵᱮᱵᱟᱨ ᱛᱮᱜᱮ ᱦᱩᱭᱩᱜ ᱛᱟᱵᱚᱱᱟ ᱢᱟᱹᱨᱤᱪ ᱵᱟᱠᱷᱟᱡ ᱫᱚ ᱥᱤᱵᱤᱞ ᱵᱟᱝ ᱠᱚ ᱳᱛᱳ ᱠᱚ, ᱟᱫᱚ ᱚᱱᱟ ᱢᱟᱹᱨᱤᱪ ᱦᱚᱸ ᱩᱱᱠᱩ ᱞᱟᱹᱜᱤᱫ ᱚᱱᱟᱜᱮ, ᱟᱹᱰᱤ ᱢᱚᱡᱽ ᱡᱤᱱᱤᱥ ᱠᱩ ᱡᱷᱤᱡ ᱟᱠᱟᱫᱟ ᱩᱱᱠᱩ ᱦᱚ ᱵᱚᱞᱮ ᱚᱱᱟ ᱢᱟᱹᱨᱤᱪ᱾ ᱫᱚ ᱵᱟᱨᱚᱢ ᱢᱟᱥ ᱪᱟᱞᱟᱜ ᱛᱟᱵᱚᱱᱟ ᱟᱠᱷᱨᱤᱧ ᱛᱮᱦᱚᱸ ᱥᱮ, ᱫᱚ ᱱᱚᱰᱮ ᱠᱷᱚᱡ ᱫᱚ, ᱟᱹᱰᱤ ᱜᱟᱹᱰᱤ ᱠᱚᱛᱮ ᱠᱚ ᱞᱟᱜᱟᱭ ᱛᱟᱦᱮᱸᱱᱟ ᱟᱹᱰᱤ ᱰᱷᱤᱨ ᱚᱸᱰᱮ ᱦᱚᱲ ᱠᱚ ᱞᱟᱜᱟᱣ ᱠᱚ ᱛᱟᱦᱮᱸᱱᱟ, ᱤᱭᱟᱹ ᱞᱟᱹᱜᱤᱫ ᱦᱚᱸ ᱠᱟᱹᱢᱤ ᱞᱟᱹᱜᱤᱫ ᱥᱮ ᱚᱱᱮ ᱜᱚᱫ ᱞᱟᱹᱜᱤᱫ᱾ ᱵᱮᱞᱮ ᱵᱮᱞᱮᱭᱟᱜ ᱥᱮ ᱵᱮᱨᱮᱞᱟᱜ ᱦᱚᱸ, ᱟᱫᱚ ᱩᱱᱟᱹᱜ
ᱮᱠᱫᱚᱢ᱾
ᱠᱚ ᱞᱟᱜᱟᱣ ᱠᱚ ᱛᱟᱦᱮᱱᱟ ᱚᱱᱟ ᱜᱚᱫᱟᱠᱩ ᱟᱨ ᱠᱩ ᱢᱟᱱᱮᱼᱼ ᱛᱤᱱᱟᱹᱜ ᱥᱮ ᱤᱧᱤᱧ ᱜᱚᱜ ᱠᱮᱫᱟ ᱟᱨ ᱤᱧ ᱜᱚᱜ ᱟᱛᱮ ᱚᱸᱰᱮᱧ ᱛᱩᱞᱟᱹᱭᱟ, ᱛᱤᱱᱟᱹᱜ ᱠᱤᱞᱳ ᱦᱩᱭᱱᱟ ᱠᱤᱞᱳ ᱦᱤ ᱛᱮ ᱚᱱᱠᱟᱭ ᱮᱢᱟ ᱠᱚ ᱛᱟᱦᱮᱸᱱᱟ ᱜᱚ, ᱯᱚᱭᱥᱟ ᱦᱚᱸ᱾
ᱟᱪᱪᱷᱟ ᱟᱪᱪᱷᱟ᱾
ᱫᱷᱤᱨᱤ
ᱦᱚᱭ ᱦᱚᱭ ᱦᱚᱭ ᱦᱚᱭ। ᱟᱨ ᱟᱞᱮ ᱱᱚᱛᱮ ᱫᱚ ᱡᱟᱦᱟᱸ
ᱦᱮᱸ᱾
ᱵᱷᱤᱱᱰᱤ ᱠᱚᱞᱮ ᱪᱟᱥ ᱟᱠᱟᱫ ᱫᱚ ᱱᱤᱭᱟᱹ ᱫᱚ ᱱᱩᱠᱩ ᱤᱭᱟᱹ ᱠᱚ ᱦᱤᱡᱩᱜᱼᱟ ᱡᱟᱦᱟᱸ ᱛᱩᱞᱟᱹᱣ ᱠᱟᱛᱮᱫ ᱮᱸ ᱜᱚᱫ ᱠᱟᱛᱮᱫ ᱵᱟᱡᱟᱨ ᱫᱚ ᱟᱞᱮᱫᱚ ᱫᱚ ᱤᱫᱤ ᱫᱚ ᱵᱟᱝ ᱞᱟᱜᱟᱣ ᱞᱮᱭᱟ ᱟᱨ ᱩᱱᱠᱩ ᱤᱭᱟᱹ ᱠᱚ ᱦᱤᱡᱩᱜᱼᱟ ᱮᱸ ᱩᱱᱠᱩ। ᱤᱧ ᱦᱚᱸ, ᱦᱚ ᱦᱚᱭ ᱦᱚᱭ ᱯᱟᱹᱭᱠᱟᱹᱨ ᱢᱟᱹᱞᱤᱠ ᱜᱟᱹᱰᱤ ᱠᱚ ᱟᱛᱮᱫ ᱟᱨ ᱡᱟᱦᱟᱸᱭ ᱠᱚᱫᱚ ᱵᱟᱭᱤᱠ ᱠᱚ ᱟᱛᱮᱫ ᱦᱚᱸ ᱟᱨ ᱵᱤ ᱥᱤᱨ ᱵᱷᱟᱜᱽ ᱚᱱᱟ ᱜᱟᱹᱰᱤ ᱠᱚ ᱜᱮᱠᱚ ᱟᱹᱜᱩᱭᱟ ᱱᱚᱣᱟ ᱟᱹᱛᱳ ᱨᱮᱫᱚ ᱟᱫᱚ ᱡᱟᱦᱟᱸ ᱛᱤᱱᱟᱹᱜ ᱮᱸᱼᱼ ᱟᱹᱰᱤ ᱜᱟᱱ ᱦᱚᱲ ᱱᱟᱜ ᱢᱮᱱᱟᱜ ᱛᱟᱞᱮᱭᱟ ᱛᱚ ᱡᱚᱛᱚ ᱦᱚᱲᱟᱜ ᱠᱚ ᱠᱟᱞᱮᱠᱴ ᱠᱮᱫ ᱜᱮ ᱟᱨᱦᱚᱸ ᱠᱚ ᱤᱫᱤ ᱠᱮᱫ ᱜᱮ᱾
ᱚ ᱦᱚᱸ
ᱚᱱᱮ ᱚᱱᱠᱟ ᱥᱤᱥᱴᱮᱢ ᱦᱩᱭᱩᱜ-ᱟ ᱟᱞᱮ ᱥᱮᱫ ᱫᱚ᱾
ᱦᱳᱭ ᱦᱳᱭ᱾ ᱦᱮᱸ ᱚᱱᱠᱟᱜᱮ ᱟᱫᱚ ᱩᱱᱠᱩ ᱫᱚ ᱢᱟᱱᱮ ᱢᱟᱨᱟᱝ ᱢᱟᱨᱟᱝ ᱛᱮᱥᱮ ᱰᱷᱤᱨ ᱰᱷᱤᱨ ᱛᱮᱼᱼ ᱟᱹᱰᱤ ᱞᱟᱹᱴᱩ ᱠᱚ ᱪᱟᱥ ᱟᱠᱟᱫ ᱛᱟᱦᱮᱸ ᱚᱱᱟ ᱠᱟᱛᱮ ᱩᱱᱠᱩ ᱫᱚ ᱥᱤᱫᱷᱟᱹ ᱜᱟᱹᱰᱤ ᱜᱮ ᱦᱤᱡᱩᱜᱼᱟ ᱟᱨᱼᱼ ᱵᱟᱦᱨᱮ ᱥᱮᱫ ᱠᱚ ᱤᱫᱤᱭ ᱛᱟᱦᱮᱸᱱᱟ ᱚᱸᱰᱮ ᱠᱷᱚᱡ ᱥᱟᱯᱞᱟᱭᱮᱫ ᱛᱟᱦᱮᱸᱱᱟ ᱦᱟᱱᱛᱮ ᱱᱟᱛᱮ ᱢᱟᱹᱨᱤᱪ
ᱦᱳᱭ᱾
ᱟᱨ ᱢᱟᱹᱨᱤᱪ ᱵᱤᱡᱽᱱᱮᱥ ᱦᱚᱸ ᱢᱟᱹᱨᱤᱪ ᱵᱤᱡᱽᱱᱮᱥ ᱚᱱᱛᱮ ᱫᱚ ᱪᱮᱫ ᱞᱮᱠᱟ ᱢᱟᱹᱨᱤᱪ?
ᱢᱟᱹᱨᱤᱪ ᱦᱚᱸ ᱛᱟᱦᱞᱮ ᱱᱚᱛᱮ ᱫᱚ ᱠᱤᱞᱳ ᱫᱚ ᱳᱭ ᱮᱠᱥᱚ ᱴᱟᱠᱟ ᱠᱤᱞᱳ ᱱᱤᱝᱠᱟᱹ ᱪᱟᱞᱟᱜ ᱠᱟᱱᱟ ᱟᱨ ᱪᱮᱫ ᱱᱚᱣᱟ ᱤᱭᱟᱹ ᱚᱲᱟᱜ ᱠᱷᱚᱱ
ᱦᱳᱭ ᱦᱳᱭ ᱦᱮ ᱢᱟᱹᱨᱤᱪ ᱢᱟᱱᱮ ᱚᱱᱟ ᱫᱚ ᱟᱹᱰᱤ ᱢᱚᱡᱽ ᱵᱤᱡᱽᱱᱮᱥ ᱠᱟᱱ ᱜᱮᱭᱟ ᱚᱱᱟ ᱦᱚᱸ ᱪᱮᱫᱟᱜ ᱥᱮ ᱚᱱᱟ ᱫᱚ ᱵᱟᱨᱚ ᱢᱟᱥ ᱜᱮ ᱪᱟᱞᱟᱜ ᱠᱟᱱᱟ ᱛᱟᱦᱮᱸᱱᱟ ᱚᱱᱟ ᱫᱚ ᱵᱟᱝ ᱤᱭᱟᱹ ᱛᱟᱦᱮᱸᱱᱟ ᱵᱚᱱᱫᱚ ᱵᱟᱲᱟᱭᱮᱫ ᱛᱟᱦᱮᱸᱱᱟ ᱠᱤ ᱥᱤᱡᱤᱱ ᱵᱷᱳᱨ ᱜᱮ ᱥᱮ ᱵᱟᱝ ᱚᱱᱟ ᱠᱚᱫᱚ
ᱚᱸ ᱦᱳᱭ ᱦᱳᱭ ᱦᱳᱭ᱾
ᱦᱚᱭ ᱦᱚᱸ ᱦᱚᱭ᱾
ᱟᱨ ᱢᱟᱹᱨᱤᱪ ᱪᱟᱥ ᱫᱚ ᱢᱟᱱᱮ ᱢᱤᱫ ᱫᱷᱟᱣ ᱡᱩᱫᱤ ᱚᱱᱟ ᱫᱟᱨᱮ ᱵᱮᱱ ᱞᱟᱜᱟᱣᱟ ᱥᱮᱻ, ᱟᱹᱰᱤ ᱫᱤᱱ ᱦᱟᱹᱵᱤᱡ ᱟᱵᱮᱱ ᱢᱟᱱᱮ ᱚᱸᱰᱮ ᱯᱷᱚᱞᱚᱱ ᱵᱮᱱ ᱧᱟᱢᱟ ᱯᱷᱚᱞ ᱮᱢᱟᱱ ᱛᱮᱭᱟᱜ ᱵᱮᱱ ᱧᱟᱢᱟ ᱟᱨᱦᱚᱸ ᱪᱮᱫ, ᱢᱟᱱᱮ ᱵᱤᱞᱟᱹᱛᱤ ᱠᱚ ᱞᱮᱠᱟ ᱫᱚ, ᱵᱤᱞᱟᱹ ᱠᱮ ᱠᱚᱫᱚ ᱢᱤᱫ ᱫᱷᱟᱣ ᱥᱮ ᱵᱟᱨ ᱫᱷᱟᱣ ᱵᱮᱱ ᱜᱚᱫᱟ ᱛᱟᱨᱯᱚᱨᱮ ᱫᱟᱨᱮ ᱦᱚᱸ ᱜᱚᱡᱚᱜᱼᱟ᱾
ᱦᱳᱭ᱾
ᱡᱟᱹᱥᱛᱤ ᱢᱟᱱᱮ ᱢᱤᱫ ᱫᱷᱟᱣ ᱨᱮᱜᱮ ᱛᱷᱚᱠᱟ ᱠᱚᱨᱟᱣ ᱚᱰᱩᱠ ᱜᱚᱫᱚᱜᱼᱟ᱾ ᱱᱤᱭᱟᱹ ᱫᱚ ᱚᱱᱟ ᱞᱟᱜᱽ ᱵᱷᱟᱜᱽ ᱛᱤᱱ ᱪᱟᱨ ᱢᱟᱹᱦᱱᱟᱹ ᱜᱟᱱ ᱫᱚ ᱱᱤᱭᱟᱹ ᱵᱮᱱ ᱜᱚᱫᱟ ᱟᱨ ᱪᱮᱫᱼᱼ ᱢᱟᱱᱮ ᱢᱟᱹᱨᱤᱪᱱᱟᱜ ᱥᱟᱠᱟᱢ ᱠᱚ ᱠᱩᱲᱪᱼᱼ ᱜᱚᱫᱚᱜ ᱜᱮᱭᱟ ᱦᱚᱭᱛᱚᱠᱟᱹᱴᱤᱡ ᱨᱟᱱ ᱢᱩᱨᱜᱟᱹᱱ ᱠᱚ ᱠᱟᱹᱴᱤᱡ ᱵᱮᱱ ᱮᱢᱟᱫᱟ ᱟᱫᱚ ᱵᱷᱟᱜᱟᱨ ᱛᱮ ᱟᱨᱦᱚ ᱵᱤᱱᱼᱼ ᱯᱳ ᱫᱟᱜ ᱥᱟᱨ ᱠᱚ ᱮᱢ ᱵᱟᱲᱟ ᱠᱟᱛᱮᱫ ᱫᱟᱜ ᱠᱚ ᱡᱩᱫᱤ ᱴᱷᱤᱠ ᱴᱷᱟᱠ ᱵᱮᱱ ᱮᱢᱟᱜᱼᱟ ᱥᱮ ᱚᱱᱟᱫᱚ ᱟᱹᱰᱤ ᱰᱷᱮᱨ ᱫᱤᱱ ᱜᱮ ᱪᱟᱞᱟᱜᱼᱟ᱾
ᱯᱷᱤᱨ ᱛᱮ ᱚᱱᱟ ᱥᱟᱜᱮᱱ ᱨᱩᱣᱟᱹᱲᱚᱜ-ᱟ ᱟᱨᱚ ᱡᱚᱜ ᱛᱟᱦᱮᱱᱟ᱾
ᱦᱳᱭ ᱦᱳᱭ ᱦᱳᱭ ᱟᱫᱚ ᱱᱟᱣᱟ ᱠᱟᱨᱛᱮ ᱡᱮ ᱫᱟᱨᱮ ᱨᱚᱦᱚᱭ ᱚᱱᱠᱟᱱᱟᱜ ᱤᱭᱟᱹ ᱫᱚ ᱵᱟᱝ ᱞᱟᱜᱟᱣ ᱟᱵᱤᱱᱟ ᱤᱱᱟᱹ ᱫᱟᱨᱮ ᱜᱮ ᱟᱨᱚ ᱥᱟᱜᱮᱱ ᱨᱩᱣᱟᱹᱲᱚᱜᱼᱟ ᱟᱨ ᱠᱟᱱᱟ ᱠᱚᱢ ᱠᱷᱟᱴᱟᱞᱮ ᱛᱮ ᱠᱚᱢ ᱠᱷᱚᱨᱚᱪ ᱛᱮ ᱟᱨᱦᱚᱸ ᱢᱟᱱᱮ ᱟᱨᱦᱚᱸ ᱵᱤᱡᱽᱱᱮᱥ ᱛᱮᱫ ᱢᱟᱱᱮᱢ ᱵᱟᱲᱦᱟᱣ ᱤᱫᱤ ᱫᱟᱲᱮᱭᱟᱜᱼᱟ
ᱦᱳᱭ ᱚᱱᱟᱛᱮ ᱢᱟᱱᱮ ᱧᱮᱞ ᱠᱮᱫᱟᱞᱤᱧ ᱵᱚᱞᱮ ᱱᱚᱣᱟ ᱟᱥᱯᱟᱥ ᱨᱮᱫᱚ ᱢᱟᱱᱮ ᱟᱹᱰᱤ ᱵᱮᱥ ᱟᱹᱰᱤ ᱵᱮᱥ ᱢᱟᱱᱮ ᱠᱚᱢ ᱢᱮᱦᱱᱚᱛ ᱛᱮ ᱢᱟᱱᱮ ᱟᱹᱰᱤᱜᱟᱱ ᱢᱟᱱᱮ ᱴᱷᱤᱠᱟᱹ ᱜᱮ ᱱᱩᱠᱩᱣᱟᱜ ᱢᱟᱱᱮ ᱟᱠᱚᱣᱟᱜ ᱵᱤᱡᱽᱱᱮᱥ ᱠᱚ ᱡᱷᱣᱮᱫ ᱡᱷᱮᱫ ᱟᱠᱟᱫᱟ
ᱦᱳᱭ ᱦᱳᱭ
ᱦᱳᱭ ᱟᱫᱚ ᱢᱟᱲᱟᱝ ᱟᱹᱞᱤᱧ ᱫᱚ ᱟᱹᱞᱤᱧ ᱥᱮᱫ ᱠᱷᱚᱡ ᱫᱚ ᱢᱟᱱᱮ ᱢᱚᱡᱽ ᱜᱮᱞᱤᱧ ᱟᱹᱭᱠᱟᱹᱣ ᱠᱮᱫᱟ ᱩᱱᱠᱩᱣᱟᱜ ᱠᱩᱞᱤ ᱵᱟᱲᱟ ᱠᱮᱫ ᱠᱚᱣᱟᱹᱧ ᱪᱮᱫ ᱞᱮᱠᱟ ᱪᱮᱫ ᱞᱮᱠᱟ ᱵᱤᱡᱽᱱᱮᱥ ᱪᱮᱫ ᱞᱮᱠᱟ ᱫᱚ ᱢᱮᱛᱟᱜᱼᱟ ᱟᱹᱰᱤ ᱵᱮᱥ ᱟᱫᱚ ᱞᱟᱹᱭ ᱟᱹᱞᱤᱧ ᱠᱚ ᱞᱟᱹᱭ ᱵᱟᱲᱟ ᱟᱹᱞᱤᱧ ᱠᱟᱱᱟ ᱠᱤ ᱵᱟᱝ ᱱᱚᱝᱠᱟ ᱟᱹᱰᱤ ᱢᱚᱸᱡᱽ ᱤᱭᱟᱹ ᱡᱤᱱᱤᱥ ᱠᱟᱱᱟ ᱟᱯᱮ ᱚᱱᱠᱟ ᱦᱚᱸ ᱟᱹᱰᱤ ᱢᱟᱨᱟᱝ ᱚᱱᱠᱟ ᱜᱟᱰᱟ ᱮᱢᱟᱱ ᱨᱮ ᱛᱟᱦᱮᱸᱱ ᱠᱷᱟᱡ ᱯᱩᱞ ᱠᱚ ᱚᱱᱟ ᱱᱟᱹᱭ ᱠᱚ ᱛᱚᱞ ᱠᱟᱫ ᱠᱷᱟᱡ ᱫᱚ ᱚᱱᱟ ᱨᱮ ᱚᱱᱟ ᱟᱥᱯᱟᱥ ᱨᱮ ᱡᱟᱭᱜᱟ ᱠᱚ ᱢᱮᱱᱟᱜ ᱠᱷᱟᱡ ᱫᱚ ᱟᱹᱰᱤ ᱵᱷᱟᱹᱜᱤ ᱟᱨ ᱱᱤᱭᱟᱹ ᱢᱟᱹᱨᱤᱪ ᱫᱚ ᱦᱩᱭᱩᱜ ᱛᱟᱦᱮᱸᱱ ᱜᱮᱭᱟ ᱡᱟᱦᱟᱸᱴᱷᱮᱡ ᱜᱮ
ᱪᱮᱫ ᱞᱮᱠᱟ
ᱢᱮᱱ ᱮᱫᱟ ᱢᱟᱹᱨᱤᱪ ᱫᱚ ᱱᱤᱭᱟᱹ ᱫᱚ ᱨᱚᱦᱚᱭ ᱞᱮᱠᱷᱟᱡ ᱫᱚ ᱡᱟᱦᱟᱸ ᱴᱷᱮᱡ ᱚᱱᱠᱟᱱ ᱡᱟᱭᱜᱟ ᱨᱮᱜᱮ ᱦᱩᱭᱩᱜ ᱛᱟᱦᱮᱸᱱ ᱜᱮᱭᱟ
ᱢᱟᱹᱨᱤᱪ ᱫᱚ ᱳᱭ ᱱᱚᱜ ᱱᱚᱝᱠᱟᱱᱟᱜ ᱢᱟᱱᱮ ᱜᱷᱩᱴᱩ ᱧᱚᱜ ᱡᱟᱭᱜᱟ ᱨᱮ ᱡᱟᱦᱟᱸ ᱫᱚ ᱢᱟᱱᱮ ᱴᱷᱚᱱᱚᱠ ᱧᱚᱜ ᱡᱟᱭᱜᱟ ᱨᱮ ᱢᱟᱱᱮ ᱫᱟᱜ ᱰᱟᱹᱵᱨᱟ ᱢᱟᱱᱮ ᱫᱟᱜ ᱫᱚ ᱟᱞᱚ ᱛᱚᱞᱚᱜ ᱢᱟ ᱟᱨ ᱪᱮᱫ ᱚᱱᱮ ᱚᱱᱠᱟᱱᱟᱜ ᱡᱟᱭᱜᱟ ᱠᱚᱨᱮ ᱜᱮ ᱢᱚᱸᱡᱽ ᱫᱚ ᱦᱩᱭᱩᱜᱼᱟ ᱡᱟᱦᱟᱸ ᱛᱮᱫᱚ ᱢᱟᱱᱮ ᱚᱱᱟ ᱢᱮᱥᱤᱱ ᱠᱚᱛᱮ ᱫᱟᱜ ᱵᱚᱱ ᱢᱟᱜ ᱠᱟᱱ ᱥᱮ ᱠᱟᱴᱟᱱ ᱫᱟᱜ ᱛᱮ ᱢᱟᱱᱮ ᱫᱟᱜ ᱢᱟᱱᱮ ᱰᱷᱮᱨ ᱫᱤᱱ ᱢᱟᱱᱮ ᱟᱞᱚ ᱛᱤᱸᱜᱩ ᱛᱟᱦᱮᱸᱱ ᱢᱟ
ᱦᱳᱭ
ᱦᱳᱭ ᱛᱚ ᱫᱟᱜ ᱵᱮᱱ ᱮᱢᱟ ᱦᱟᱫᱟ ᱵᱟᱨ ᱫᱤᱱ ᱜᱟᱱ ᱤᱭᱟᱹ ᱛᱟᱦᱮᱸᱭᱮᱱᱟ ᱛᱟᱨᱯᱚᱨ ᱫᱚ ᱟᱸᱡᱮᱫᱚᱜᱼᱟ ᱚᱱ ᱚᱱᱠᱟᱱᱟᱜ ᱡᱟᱭᱜᱟ ᱠᱚᱨᱮ ᱜᱮ ᱢᱟᱱᱮ ᱵᱷᱟᱹᱜᱤ ᱫᱚ ᱦᱩᱭᱩᱜᱼᱟ ᱟᱨ ᱪᱮᱫ ᱡᱟᱦᱟᱸ ᱛᱤᱱᱟᱹᱜ ᱟᱹᱞᱤᱧ ᱞᱤᱧ ᱧᱮᱞ ᱟᱠᱟᱫ ᱱᱤᱭᱟᱹ ᱫᱷᱟᱹᱵᱤᱡ ᱛᱮ
ᱦᱳᱭ ᱦᱳᱭ
ᱟᱨ ᱡᱩᱫᱤ ᱰᱩᱵᱩᱡ ᱜᱮ ᱛᱟᱦᱮᱱᱟ ᱫᱟᱜ ᱛᱟᱦᱚᱞᱮ ᱦᱩᱲᱩ ᱠᱚ ᱞᱮᱠᱟ ᱛᱟᱦᱚᱞᱮ ᱚᱱᱟᱼᱼ ᱫᱚ ᱱᱟᱜ ᱵᱟᱝ ᱦᱩᱭᱩᱜᱼᱟ ᱜᱚᱡᱚᱜᱼᱟ ᱟᱨ ᱪᱮᱫ ᱫᱟᱨᱮ
ᱦᱩᱸ ᱦᱩᱸ
ᱦᱮᱸ ᱟᱪᱪᱷᱟ ᱛᱟᱪᱷᱟᱲᱟ ᱢᱟᱡᱷᱮ ᱢᱟᱡᱷᱮ ᱱᱚᱜᱼᱚ ᱱᱚᱣᱟ ᱥᱟᱨ ᱠᱚᱥᱮ ᱱᱚ ᱚᱭ ᱱᱚᱣᱟ ᱮᱸ ᱨᱟᱱ ᱠᱚ ᱱᱤᱭᱟᱹ ᱫᱚ ᱮᱢ ᱤᱫᱤ ᱫᱚ ᱱᱤᱦᱟᱹᱛ ᱜᱮ ᱞᱟᱹᱠᱛᱤ ᱠᱟᱱᱟ ᱵᱟ- ᱠᱷᱟᱱ ᱫᱚ ᱚᱱᱠᱟ ᱡᱚ ᱵᱟᱦᱟ ᱚᱱᱠᱟ ᱵᱟᱝ ᱦᱩᱭᱩᱜᱼᱟ ᱟᱨ ᱪᱮᱫ᱾
ᱦᱚ ᱵᱟᱝ ᱦᱩᱭᱩᱜᱼᱟ ᱱᱮᱛᱟᱨ ᱫᱚ ᱢᱟᱱᱮ ᱡᱚᱛᱚᱜᱤ ᱛᱷᱚᱲᱟ ᱵᱚᱦᱩ ᱫᱚ ᱥᱟᱦᱟ ᱫᱚ ᱞᱟᱜᱟᱣ ᱫᱚᱨᱠ ᱡᱚᱱᱚᱜ ᱠᱟᱱ ᱜᱮᱭᱟ ᱚᱱᱠᱟ ᱫᱚ᱾ ᱡᱚᱞᱫᱤ ᱯᱚᱨᱮᱛᱮ ᱵᱟᱝ ᱦᱩᱭᱩᱜ ᱛᱟᱵᱚᱱ ᱱᱟ ᱢᱚᱸᱡᱽ ᱛᱮ᱾
ᱦᱳᱭ ᱦᱳᱭ ᱟᱨ ᱚᱱᱟ ᱨᱚᱦᱚᱭ ᱢᱟᱲᱟᱝ ᱡᱟᱦᱟᱸ ᱦᱟᱥᱟ ᱥᱟᱞᱟᱜ ᱢᱟᱱᱮ ᱚᱱᱟ ᱡᱳᱚᱭᱵᱚ ᱥᱟᱨ ᱡᱟᱦᱟ ᱵᱚᱱ ᱢᱮᱛᱟᱜ ᱠᱟᱱ ᱫᱚ ᱜᱩᱨᱤᱡᱽ ᱰᱟᱝᱨᱤ ᱜᱩᱨᱤᱡ᱾ ᱠᱟᱰᱟ ᱜᱩᱨᱤᱡ ᱜᱟᱹᱭ ᱜᱩᱨᱤᱡ ᱮᱸᱱᱤᱭᱟᱹ ᱠᱚ ᱚᱱᱟ ᱨᱚᱦᱚᱲᱟᱜ ᱥᱮ ᱚᱱᱟ ᱜᱩᱸᱰᱟᱹ ᱠᱟᱛᱮᱫ ᱟᱹᱰᱤ ᱪᱮᱨᱦᱨᱟ ᱢᱮᱥᱟᱭ ᱦᱩᱭᱩᱜᱼᱟ, ᱢᱮᱥᱟ ᱠᱟᱛᱮᱜ᱾ ᱛᱮᱫ ᱜᱮ ᱨᱚᱦᱚᱭ ᱫᱚ ᱜᱟᱱᱚᱜᱼᱟ᱾